ᱡᱚᱦᱟᱨ ᱜᱮ ᱜᱚᱢᱠᱮ ᱡᱚᱦᱟᱨ ᱜᱮ ᱜᱚᱝᱠᱮ ᱪᱮᱫ ᱞᱮᱠᱟ ᱱᱟᱯᱟᱭ ᱵᱟᱲᱟ ᱜᱮ?
ᱦᱮ ᱱᱟᱯᱟᱭ ᱜᱮ ᱟᱢ ᱜᱮ᱾
ᱤᱧ ᱦᱚᱸ ᱱᱟᱯᱟᱭ ᱵᱟᱲᱟ ᱜᱮ ᱟᱨ ᱡᱚᱛᱚ ᱠᱚᱜᱮ ᱱᱟᱯᱟᱭ ᱵᱟᱲᱟ ᱜᱮ᱾
ᱦᱩᱸ᱾
ᱟᱨ ᱛᱚᱵᱮ ᱪᱮᱫ ᱪᱮᱠᱟᱭ ᱦᱩᱭᱩᱜ ᱠᱟᱱᱟ, ᱠᱤᱫᱩᱜ ᱠᱚ ᱡᱚᱢ ᱵᱟᱲᱟ ᱦᱩᱭᱱᱟ?
ᱦᱮ ᱟᱨ ᱟᱹᱵᱤᱱᱟᱜ ᱜᱚᱢᱠᱮ?
ᱦᱮᱸ ᱟᱹᱞᱤᱧ ᱦᱚᱸ ᱠᱤᱫᱩᱵ ᱠᱚᱞᱤᱧ ᱡᱚᱢ ᱵᱟᱲᱟ ᱠᱟᱛᱮᱫ ᱱᱚᱜᱼᱚᱭ ᱛᱷᱚᱲᱟᱜᱟᱱ ᱱᱚᱣᱟ ᱢᱚᱵᱟᱭᱤᱞ ᱨᱮᱜᱮ ᱛᱷᱚᱲᱟᱜᱟᱱ ᱱᱚᱣᱟ ᱞᱤᱧ ᱟᱵᱮᱱ ᱥᱟᱞᱟᱜᱤᱧ ᱨᱚᱯᱚᱲᱮᱫ ᱠᱟᱱᱟ᱾
ᱚᱻ ᱟᱪᱷᱟ ᱜᱚᱝᱠᱮ ᱢᱤᱫ ᱴᱮᱱ ᱠᱩᱠᱞᱤ ᱛᱟᱦᱮᱸ ᱠᱟᱱᱟ
ᱦᱳᱭ ᱨᱚᱦᱚᱭ ᱨᱚᱲ ᱵᱮᱱ
ᱠᱩᱠᱞᱤ ᱫᱚ ᱱᱚᱣᱟ ᱱᱮᱛᱟᱨ ᱢᱟᱺᱡᱷᱤ ᱢᱬᱮ ᱢᱟᱱᱟᱣ
ᱟᱛᱩᱨ ᱨᱮᱱ ᱡᱮ ᱢᱚᱬᱮ ᱛᱩᱨᱩᱭ ᱠᱚ ᱢᱮᱱᱟᱜ ᱠᱚ ᱢᱟᱹᱡᱷᱤ ᱦᱟᱲᱟᱢ ᱛᱟᱨᱯᱚᱨ ᱱᱟᱭ ᱠᱮ ᱜᱚᱰᱮᱛ ᱩᱝᱠᱩ ᱪᱮᱫ ᱥᱟᱸᱫᱮᱥ ᱮᱢ ᱞᱮᱠᱷᱟᱱ ᱵᱷᱟᱜᱮ ᱱᱟᱯᱟᱭᱚᱜᱼᱟ? ᱢᱟᱱᱮ ᱱᱮᱛᱟᱨ ᱜᱤᱫᱟᱹᱨ ᱯᱤᱫᱟᱹᱨ ᱠᱚ ᱞᱟᱹᱜᱤᱫ ᱢᱟᱱᱮ ᱱᱮᱛᱟᱨ ᱫᱚ ᱢᱟᱹᱡᱷᱤ ᱦᱟᱲᱟᱢ ᱠᱚᱨᱮ ᱦᱚᱸ ᱴᱷᱤᱠ ᱴᱷᱤᱠᱟᱹᱱᱟ ᱵᱟᱹᱱᱩᱜ ᱛᱟᱠᱚᱣᱟ ᱢᱟᱱᱮ ᱵᱟᱠᱚ ᱠᱟᱹᱢᱤᱜ ᱠᱟᱱᱟ ᱟᱠᱚᱣᱟᱜ ᱠᱚᱨᱮ ᱢᱟᱱᱮ ᱠᱟᱹᱢᱤ ᱵᱟᱠᱚ ᱠᱟᱹᱢᱤᱭᱫᱟ
ᱦᱳᱭ ᱟᱹᱰᱤ ᱱᱟᱯᱟᱭ ᱠᱟᱛᱷᱟ ᱱᱚᱣᱟ᱾ ᱛᱚ ᱱᱚᱣᱟᱨᱮ ᱢᱤᱫ ᱴᱮᱱ ᱳᱯᱮᱱᱤᱭᱚᱱ ᱮᱢᱚᱜ ᱥᱟᱱᱟᱭᱮᱫ ᱞᱤᱧᱟ ᱡᱮ ᱢᱟᱹᱡᱷᱤ ᱯᱟᱨᱟᱱᱤᱠ ᱡᱟᱦᱟᱸ ᱮᱱᱛᱜ ᱟᱵᱚ ᱵᱚᱱ ᱫᱚᱦᱚ ᱠᱟᱜ ᱠᱚ ᱥᱮ ᱥᱮᱫᱟᱭ ᱠᱷᱚᱡ ᱜᱮ ᱡᱟᱦᱟᱸ ᱛᱮᱡ ᱟᱵᱚᱣᱟᱜ ᱨᱤᱛᱤ ᱨᱤᱵᱟᱡᱽ ᱚᱱᱩᱥᱟᱨᱟᱱ ᱛᱮ ᱟᱵᱚ ᱟᱛᱩ ᱨᱮ ᱢᱟᱹᱡᱷᱤ ᱯᱟᱨᱟᱱᱤᱠ ᱠᱚ ᱠᱚᱫᱚ ᱠᱚ ᱛᱟᱦᱮᱱ ᱠᱟᱱ ᱜᱮᱭᱟ ᱛᱚ ᱱᱚᱣᱟᱨᱮ ᱱᱤᱛᱚᱜ ᱥᱟᱨᱠᱟᱨ ᱥᱮᱫ ᱠᱷᱚᱡ ᱦᱚᱸ ᱧᱮᱞ ᱧᱟᱢᱮᱫ ᱠᱟᱱᱟ ᱵᱚᱱ ᱟᱭᱢᱟ ᱟᱭᱢᱟ ᱡᱟᱭᱜᱟᱨᱮ ᱟᱞᱮᱥᱮᱫ ᱫᱚ ᱱᱚᱛᱮ ᱫᱚ ᱢᱟᱹᱡᱷᱤ ᱯᱟᱨᱟᱱᱤᱠ ᱥᱟᱨᱠᱟᱨ ᱠᱷᱚᱡ ᱯᱚᱭᱥᱟ ᱠᱚ ᱮᱢᱟ ᱠᱚ ᱠᱟᱱᱟ᱾ ᱢᱟ ᱢᱟᱥᱮ ᱢᱟᱥᱮ
ᱦᱮᱸ ᱟᱨ ᱟᱭᱢᱟ ᱚᱝᱠᱟ ᱟᱹᱛᱩ ᱢᱮᱱᱟᱜ-ᱟ ᱡᱟᱦᱟᱸ ᱡᱟᱭᱜᱟ ᱨᱮ ᱩᱝᱠᱩ ᱢᱟᱹᱡᱷᱤ ᱯᱟᱨᱟᱱᱤᱠ ᱱᱤᱛ ᱦᱟᱹᱵᱤᱡ ᱛᱮ ᱵᱟ ᱠᱚ ᱧᱟᱢᱮᱫ ᱠᱟᱱᱟ ᱛᱚ ᱱᱚᱝᱠᱟᱱ ᱡᱤᱱᱤᱥ ᱡᱟᱦᱟᱸᱢ ᱱᱚᱣᱟ ᱢᱟᱹᱡᱷᱤ ᱯᱟᱨᱟᱱᱤᱠ ᱠᱚᱣᱟᱜ ᱵᱟᱵᱚᱛ ᱛᱮ ᱡᱟᱦᱟᱱᱟᱜ ᱞᱟ ᱯᱟᱨᱟᱢ ᱥᱮ ᱡᱟᱦᱟᱱᱟᱜ ᱦᱳᱭ ᱡᱟᱦᱟᱱᱟᱜ ᱜᱮ ᱵᱟᱯᱞᱟ ᱠᱚᱨᱮ ᱵᱟᱠᱚ ᱥᱩᱨᱩᱜ ᱛᱟᱦᱮᱱᱟ ᱪᱮᱫᱟᱜ ᱡᱮ ᱩᱱᱠᱩ ᱟᱠ ᱠᱚᱣᱟᱜ ᱯᱷᱟᱹᱭᱫᱟ ᱵᱟᱠᱚ ᱧᱮᱞᱮᱫ ᱠᱟᱱᱟ ᱵᱟᱝ ᱧᱟᱢᱚᱜ ᱠᱟᱱᱟ ᱟᱨ ᱩᱝᱠᱩ ᱟᱠᱚᱣᱟᱜ ᱚᱱᱟ ᱥᱳᱢᱳᱭ ᱨᱮ ᱵᱟᱯᱞᱟ ᱠᱚ ᱛᱟᱦᱮᱱᱚᱜ ᱠᱟᱱᱟ ᱥᱮ ᱡᱟᱦᱟᱱᱟᱜ ᱠᱚ ᱛᱚ ᱚᱱᱟ ᱵᱟ ᱠᱚ ᱠᱚᱨᱟᱣ ᱞᱟᱹᱜᱤᱫᱚᱜ ᱠᱟᱱᱟ ᱛᱚ ᱱᱚᱣᱟ ᱠᱚ ᱞᱟᱹᱜᱤᱫ ᱛᱮᱫᱚ ᱤᱧ ᱫᱚ ᱱᱤᱭᱟᱹᱜᱤᱧ ᱢᱮᱱᱟ ᱵᱚᱞᱮ ᱠᱤ ᱡᱮᱥᱮ ᱢᱟᱹᱡᱷᱤ ᱯᱟᱨᱟᱱᱤᱠ ᱫᱚ ᱢᱤᱫ ᱴᱮᱱ ᱥᱚᱢᱢᱟᱱᱤᱛ ᱦᱚᱲ ᱠᱟᱱᱟᱠᱚ ᱟᱛᱳ ᱨᱮᱱ ᱢᱤᱫ ᱴᱮᱱ ᱱᱟᱹᱢᱤ ᱦᱚᱸ
ᱟᱨ ᱢᱟᱹᱡᱷᱤ ᱡᱟᱦᱟᱸ ᱛᱤᱱᱟᱹᱜ ᱢᱟᱹᱡᱷᱤ ᱯᱟᱨᱟᱱᱤᱠ ᱠᱚ ᱵᱟᱱᱟᱣ ᱠᱟᱜ ᱠᱚ ᱛᱚ ᱡᱚᱛᱚ ᱢᱟᱹᱡᱷᱤ ᱯᱟᱨᱟᱱᱤᱠ ᱠᱤ ᱚᱱᱟ ᱥᱟᱨᱠᱟᱨ ᱥᱮᱫ ᱠᱷᱚᱡ ᱡᱟᱦᱟᱸ ᱮᱱᱛᱮᱫ ᱢᱟᱹᱱ ᱠᱚ ᱢᱮᱱᱟᱹᱜ-ᱟ ᱮᱱᱛᱮᱜ ᱢᱟᱹᱱ ᱵᱟᱞᱟ ᱡᱟᱭᱜᱟ ᱡᱟᱦᱟᱸ ᱛᱤᱱᱟᱹᱜ ᱢᱮᱱᱟᱜ-ᱟ ᱥᱚᱵᱠᱩ ᱡᱚᱛᱚ ᱦᱚᱲ ᱠᱚ ᱚᱱᱟ ᱠᱚ ᱥᱚᱢᱢᱟᱱᱤᱛ ᱥᱟᱛ ᱠᱚ ᱮᱢ ᱠᱟᱣᱟᱫ ᱠᱩᱹᱜᱤᱭᱟ ᱪᱟᱥ ᱞᱟᱹᱜᱤᱫ ᱛᱮ᱾ ᱟᱨᱦᱚᱸ ᱡᱩᱫᱤ ᱱᱮᱛᱟᱨ ᱮᱱᱛᱮᱜ ᱦᱟᱢ ᱢᱟᱸᱜᱟᱭ ᱡᱚᱢᱟᱱᱟ ᱦᱩᱭᱱᱟ ᱟᱨ ᱛᱷᱚᱲᱟ ᱜᱟᱱ ᱤᱭᱟᱹ ᱦᱩᱭᱱᱟ ᱛᱚ ᱱᱮᱛᱟᱨ ᱫᱚ ᱢᱟᱛᱞᱟᱯ ᱢᱤᱫ ᱴᱮᱱ ᱟᱛᱩ ᱨᱮᱧ ᱧᱮᱞ ᱠᱮᱜᱟ ᱡᱮ ᱵᱟᱯᱞᱟ ᱯᱟᱨᱚᱢ ᱞᱟᱹᱜᱤᱫ ᱛᱮ ᱯᱚᱱᱫᱨᱚ ᱥᱚ ᱠᱚ ᱦᱟᱛᱟᱣᱮᱫ ᱠᱟᱱᱟ᱾ ᱢᱟᱱᱮ ᱛᱤᱱᱟᱹᱜ ᱜᱟᱱ ᱠᱚ ᱦᱟᱛᱟᱣᱫᱟ ᱯᱚᱭᱥᱟ ᱠᱚ ᱰᱤᱞᱮᱫ ᱠᱟᱱᱟ ᱠᱤ ᱟᱢᱟᱜ ᱵᱟᱯᱞᱟᱧ ᱯᱟᱨᱚᱢ ᱛᱟᱢᱟ ᱛᱳ ᱟᱞᱮ ᱦᱟᱹᱡᱨᱤ ᱞᱮ ᱦᱟᱛᱟᱣᱟ ᱱᱤᱱᱟᱹᱜ ᱱᱤᱱᱟᱹᱜ ᱱᱤᱱᱟᱹᱜ ᱜᱟᱛᱮᱫ᱾ ᱟᱨ ᱵᱟᱹᱠᱤ ᱮᱱᱛᱮᱜ ᱧᱩ ᱡᱚᱢ ᱢᱟ ᱮᱱᱛᱮᱜ ᱚᱱᱟ ᱢᱟ ᱛᱮᱦᱮᱱ ᱜᱮ ᱛᱚᱻ ᱦᱚᱜᱚᱱᱟ ᱮᱱᱛᱮᱜ ᱢᱤᱫ ᱵᱟᱨ ᱟᱹᱛᱩ ᱨᱮᱧ ᱧᱮᱞ ᱠᱟᱜᱟ ᱛᱚ ᱤᱧᱟᱹᱜ ᱚᱯᱮᱱᱤᱭᱟᱹᱱ ᱦᱚᱸ ᱮᱱᱛᱮᱜ ᱠᱟᱹᱦᱤᱱᱟ ᱠᱟᱹᱦᱤ ᱱᱤᱛᱚᱜ ᱮᱱᱛᱮᱜ ᱟᱹᱜᱟᱨᱤᱧ ᱢᱮᱱ ᱠᱷᱟᱹᱡ ᱵᱚᱞᱮ ᱯᱚᱭᱥᱟ ᱡᱩᱫᱤ ᱮᱢᱟᱠᱚ ᱠᱷᱟᱡ ᱛᱚ ᱚᱱᱟ ᱦᱚᱸ ᱮᱱᱛᱮᱜ ᱴᱷᱤᱠᱟᱹᱱ ᱠᱟᱛᱷᱟ ᱠᱟᱱ ᱜᱮᱭᱟ ᱡᱟᱦᱟᱸ ᱡᱩᱫᱤ ᱠᱩᱞᱟᱹᱣ ᱡᱩᱲᱟᱹᱣ ᱢᱮᱱᱟᱜ ᱛᱟᱭᱟ ᱩᱱᱤᱛᱚ ᱩᱱᱤ ᱮᱢ ᱫᱟᱲᱮᱭᱟᱜ ᱟᱭ ᱟᱨ ᱡᱩᱫᱤ ᱡᱟᱦᱟᱸᱭᱟᱜ ᱵᱟᱹᱱᱩᱜ ᱛᱟᱭᱟ ᱛᱚ ᱩᱱᱤ ᱫᱚ ᱵᱟᱭ ᱵᱟᱭ ᱮᱢ ᱨᱮᱦᱚᱸ ᱚᱱᱟ ᱫᱚ ᱵᱟᱝ ᱪᱤᱠᱟᱹᱜᱼᱟ ᱦᱮᱞᱳ
ᱦᱮᱸ ᱟᱸᱡᱚᱢᱚᱜ ᱠᱟᱱᱟ ᱞᱟᱹᱭᱵᱤᱱ᱾
ᱛᱚ ᱤᱧᱟᱹᱜ ᱚᱯᱤᱱᱤᱭᱚᱱ ᱫᱚᱭ ᱢᱮᱱᱫᱟ ᱱᱚᱣᱟ ᱫᱚ ᱢᱟᱱᱮ ᱢᱤᱫ ᱦᱤᱥᱟᱹᱵ ᱛᱮᱫᱚ ᱴᱷᱤᱠ ᱜᱮᱭᱟ ᱵᱚᱞᱮ ᱟᱨ ᱠᱟᱡ ᱢᱤᱫ ᱦᱤᱥᱟᱹᱵ ᱛᱮ ᱫᱚ ᱮᱱᱛᱮᱡ ᱢᱟᱡᱷᱤ ᱯᱟᱨᱟᱱᱤᱠ ᱚ ᱟᱛᱩ ᱨᱮᱱ ᱦᱚᱲ ᱴᱷᱮᱱ ᱯᱚᱭᱥᱟᱭ ᱦᱟᱛᱟᱣᱟ ᱱᱚᱣᱟ ᱫᱚ ᱢᱤᱫᱴᱮᱱ ᱟᱸᱡᱚᱢ ᱜᱮ ᱫᱩᱥᱟᱨᱟ ᱟᱸᱡᱚᱢᱚᱜ ᱠᱟᱱᱟ ᱵᱚᱞᱮ ᱠᱤ ᱚᱠᱟ ᱞᱮᱠᱟᱱ ᱱᱚᱣᱟ ᱫᱚ ᱢᱟᱺᱡᱷᱤ ᱯᱟᱨᱟᱱᱤᱠ ᱢᱤᱫ ᱢᱤᱫᱴᱮᱱ ᱢᱟᱱᱚᱛᱟᱱ ᱦᱚᱲ ᱜᱮ ᱡᱩᱫᱤ ᱯᱚᱭᱥᱟᱭ ᱦᱟᱛᱟᱣ ᱠᱷᱟᱡ ᱫᱚ ᱚᱠᱟᱞᱮᱠᱟ
ᱦᱮᱸ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱟ ᱜᱚᱝᱠᱮ ᱛᱚ ᱟᱞᱮ ᱥᱮᱫ ᱦᱚᱸ ᱚᱱᱠᱟ ᱧᱮᱞ ᱧᱟᱢᱚᱜ ᱠᱟᱱᱟ ᱟᱞᱮ ᱥᱮᱫ ᱫᱚ ᱟ ᱟᱛᱳ ᱨᱮᱱ ᱢᱟᱺᱡᱷᱤ ᱢᱟᱱᱮ ᱥᱩᱨ ᱵᱟᱠᱚ ᱥᱩᱨᱩᱜ ᱠᱟᱱᱟ ᱟᱠᱚᱣᱟᱜ ᱡᱟ ᱠᱟᱹᱢᱤ ᱟᱠᱚ ᱜᱮ ᱵᱟᱠᱚ ᱵᱟᱰᱟᱭᱟ ᱤᱧᱟᱹᱜ ᱱᱚᱣᱟ ᱠᱟᱹᱢᱤ ᱠᱟᱱ ᱛᱤᱧᱟᱹ ᱤᱧ ᱪᱮᱫ ᱞᱮᱠᱟᱛᱮ ᱯᱟᱨᱚᱢᱟ ᱦᱚᱲ ᱪᱮᱫ ᱞᱮᱠᱟ ᱥᱟᱸᱫᱮᱥᱮᱧ ᱮᱢ ᱠᱚᱣᱟ᱾ ᱛᱟᱨᱯᱚᱨ ᱮᱴᱟᱜ ᱮᱴᱟᱜ ᱟᱛᱩ ᱨᱮᱱ ᱡᱮᱢᱚᱱ ᱧᱮᱞ ᱧᱟᱢᱚᱜᱼᱟ ᱩᱱᱠᱩ ᱫᱚᱠᱚ ᱵᱟᱰᱟᱭᱟ᱾ ᱠᱤᱱᱛᱩ ᱛᱟᱦᱚᱸ ᱜᱤᱫᱟᱹᱨ ᱯᱤᱫᱟᱹᱨ ᱫᱚ ᱵᱟᱠᱚ ᱞᱟᱹᱭ ᱟᱠᱚᱣᱟ ᱡᱮ ᱱᱚᱣᱟᱴᱟᱜ ᱠᱟᱹᱢᱤ ᱠᱩᱨᱟᱹᱣ ᱞᱮᱠᱷᱟᱱ ᱵᱟ ᱱᱚᱣᱟᱴᱟᱜ ᱠᱟᱹᱢᱤ ᱵᱚᱱ ᱯᱩᱨᱟᱹᱣ ᱞᱮᱠᱷᱟᱱ ᱟᱵᱚᱣᱟᱜ ᱜᱮ ᱵᱷᱟᱜᱮᱜᱼᱟ ᱛᱚ ᱱᱚᱝᱠᱟ ᱜᱮ ᱧᱮᱞ ᱧᱟᱢᱚᱜ ᱠᱟᱱᱟ ᱟᱫᱚ ᱟᱫᱚ ᱪᱮᱫ ᱪᱤᱠᱟᱹ ᱞᱮᱠᱷᱟᱱ ᱱᱩᱠᱩ ᱢᱟᱹᱡᱷᱤ ᱠᱚ ᱟᱵᱚ ᱯᱟᱨᱟᱭᱱᱤᱠ ᱠᱚ ᱡᱮᱠᱚ ᱵᱷᱟᱜᱮ ᱠᱚ ᱟᱵᱩ ᱴᱷᱮᱱ ᱠᱚ ᱥᱚᱫᱚᱨᱟ ᱡᱮ ᱱᱚᱣᱟ ᱵᱟᱹᱲᱤᱡ ᱠᱟᱱᱟ ᱱᱚᱣᱟ ᱤᱭᱟᱹ ᱢᱚᱸᱡᱽ ᱠᱟᱱᱟ ᱛᱚ ᱚᱱᱟ ᱠᱟᱛᱷᱟ ᱵᱟᱝᱠᱚ ᱞᱟᱹᱭ ᱫᱟ
ᱚ ᱛᱚ ᱥᱟᱱᱟᱢ ᱠᱷᱚᱱ ᱞᱟᱦᱟᱨᱮ ᱱᱚᱣᱟ ᱨᱮ ᱮᱱᱛᱮᱫ ᱵᱟᱲᱟᱭ ᱞᱟᱹᱠᱛᱤ ᱠᱟᱱᱟ ᱡᱮ ᱢᱟᱹᱡᱷᱤ ᱯᱟᱨᱟᱱᱤᱠ ᱠᱚᱫᱚ ᱢᱤᱫᱴᱮᱱ ᱜᱤᱫᱽᱨᱟᱹ ᱫᱚᱠᱚ ᱵᱟᱝ ᱠᱟᱱᱟ ᱩᱱᱠᱩ ᱫᱚ ᱢᱟᱹᱡᱷᱤ ᱯᱟᱨᱟᱱᱤᱠ ᱫᱚ ᱢᱤᱫᱴᱮᱱ ᱟᱛᱳ ᱥᱚᱢᱟᱡᱽ ᱛᱟᱞᱟᱨᱮᱱ ᱥᱟᱱᱟᱢ ᱫᱤᱥᱚᱢ ᱦᱚᱲ ᱠᱚ ᱵᱟᱰᱟᱭ ᱜᱮᱭᱟ ᱱᱩᱭ ᱫᱚ ᱱᱚᱣᱟ ᱟᱛ ᱨᱮᱱ ᱢᱟᱹᱡᱷᱤ ᱠᱟᱱᱟᱭ ᱢᱮᱱᱛᱮ ᱥᱮ ᱱᱚᱣᱟ ᱟᱛᱩᱨ ᱨᱮᱱ ᱱᱩᱭ ᱫᱚ ᱯᱟᱨᱟᱱᱤᱠ ᱠᱟᱱᱟᱭ ᱢᱮᱱᱛᱮ ᱛᱚ ᱠᱟᱹᱦᱤᱱᱟ ᱠᱟᱹᱦᱤ ᱦᱟᱨ ᱡᱤᱱᱤᱥ ᱨᱮᱜᱮ ᱩᱱᱠᱩ ᱫᱚᱵᱚᱱ ᱫᱮᱞᱟᱣ ᱠᱚ ᱜᱮᱭᱟ ᱡᱮᱥᱮ ᱡᱟᱦᱟᱸ ᱛᱤᱥ ᱵᱟᱯᱞᱟ ᱠᱚ ᱦᱩᱭᱩᱜ ᱠᱟᱱᱟ ᱛᱚ ᱵᱟᱨ ᱟᱛᱳ ᱨᱮᱱ ᱢᱟᱹᱡᱷᱤ ᱚᱸᱰᱮ ᱠᱤᱱ ᱫᱩᱲᱩᱵ ᱧᱟᱯᱟᱢᱚᱜ ᱠᱟᱱᱟ ᱠᱤᱱ ᱟᱹᱠᱤᱱ ᱠᱤᱱ ᱠᱟᱨᱵᱟᱨᱮᱜ ᱠᱟᱱᱟ ᱞᱮᱱᱫᱮᱱ ᱫᱟᱹᱠᱤᱱ
ᱦᱮᱸ ᱦᱮᱸ
ᱦᱳᱭ ᱟᱭᱢᱟ ᱱᱟᱲᱡᱳᱲ ᱠᱤᱱ ᱡᱚᱲᱟᱣᱮᱫ ᱠᱟᱱᱟ ᱢᱮᱱᱠᱷᱟᱱ ᱯᱚᱭᱥᱟ ᱱᱮᱛᱟᱨ ᱫᱚ ᱵᱚᱦᱩᱛ ᱡᱚᱨᱩᱨᱤ ᱜᱮᱭᱟ ᱦᱟᱨ ᱡᱤᱱᱤᱥ ᱨᱮ ᱟᱜᱟᱨ ᱧᱮᱞ ᱞᱮᱠᱷᱟᱡ ᱵᱚᱞᱮ ᱠᱤ
ᱦᱩ
ᱢᱤᱫᱴᱮᱱ ᱱᱚᱣᱟ ᱫᱚ ᱱᱮᱛᱟᱨ ᱫᱚ ᱢᱟᱹᱡᱷᱤ ᱠᱚᱦᱚᱸ ᱱᱮᱛᱟᱨ ᱵᱟᱵᱚᱱ ᱤᱭᱟᱹ ᱟᱠᱚ ᱠᱟᱱᱟ ᱨᱮᱥᱯᱮᱠᱴ ᱵᱟᱵᱚᱱ ᱮᱢᱟ ᱠᱚ ᱠᱟᱱᱟ᱾ ᱟᱛᱳ ᱠᱚᱨᱮ ᱦᱚᱸ ᱦᱟᱺᱰᱤ ᱧᱩ ᱵᱩᱞ ᱠᱟᱛᱮᱫ ᱠᱚᱲᱟ ᱠᱚᱥᱮ ᱟᱭᱢᱟ ᱨᱚᱠᱚᱢ ᱢᱮᱱᱟᱜ ᱠᱚᱣᱟ ᱚᱠᱚᱭ ᱪᱤᱞᱤ ᱢᱟᱹᱡᱷᱤᱭᱟ ᱱᱩᱭ ᱫᱚ ᱩᱱᱤ ᱵᱤᱪᱟᱹᱨᱮ ᱵᱟᱲᱟᱭᱟ ᱵᱟᱝ ᱫᱚ ᱟᱡ ᱫᱟᱨᱮ ᱵᱟᱲᱟᱭᱟ ᱛᱚ ᱨᱮᱥᱯᱮᱠᱴ ᱵᱟᱵᱚᱱ ᱮᱢᱟ ᱠᱚ ᱛᱟᱦᱮᱱᱟ ᱟᱭᱢᱟ ᱡᱟᱭᱜᱟ ᱨᱮ ᱚᱱᱠᱟ ᱢᱮᱱᱟᱜᱼᱟ ᱛᱚ ᱚᱱᱟ ᱠᱚ ᱯᱟᱥᱮᱡ ᱦᱩᱫᱤᱥ ᱤᱭᱟᱹᱛᱮ ᱩᱱᱠᱩ ᱦᱚᱸ ᱛᱷᱚᱲᱟ ᱢᱟᱱᱮ ᱠᱷᱟᱨᱟᱯ ᱠᱚ ᱟᱹᱭᱠᱟᱹᱣ ᱠᱟᱜ᱾ ᱠᱮᱭᱟᱞᱮ ᱢᱟᱹᱡᱷᱤ ᱱᱤᱭᱟᱹ ᱢᱟᱹᱡᱷᱤ ᱡᱩᱫᱤ ᱵᱟᱢ ᱢᱟᱱᱟᱣ ᱛᱚ ᱩᱱᱤ ᱯᱟᱥᱮᱡ ᱚᱱᱠᱟ ᱠᱚ ᱦᱩᱫᱤᱥ ᱧᱟᱢᱮᱫ ᱠᱟᱱᱟ ᱩᱱᱠᱩ ᱟᱯᱱᱟᱨ ᱱᱤᱡᱮᱨᱟᱜ ᱤᱭᱟᱹᱛᱮ᱾ ᱢᱟᱹᱡᱷᱤ ᱱᱤᱭᱟᱹ ᱡᱩᱫᱤ ᱢᱟᱹᱡᱷᱤ ᱵᱟᱭ ᱢᱟᱱᱟᱣᱫᱤᱧ ᱠᱟᱱᱟ, ᱟᱛᱳ ᱦᱚᱲ ᱥᱟᱢᱟᱝ ᱡᱩᱫᱤ ᱨᱮᱥᱯᱮᱠᱴ ᱵᱟᱠᱚ ᱮᱢᱚᱜ ᱠᱟᱱᱟ, ᱵᱟᱠᱚ ᱚᱱᱟ ᱛᱚ ᱢᱤᱫᱴᱮᱱ ᱱᱚᱣᱟ ᱢᱤᱫᱴᱮᱱ, ᱢᱟᱹᱡᱷᱤ ᱟᱲᱟᱜ ᱜᱟᱹᱰᱤ ᱞᱮᱠᱟᱜᱮ, ᱩᱱᱠᱩ ᱢᱚᱱᱮ ᱨᱮᱠᱚ ᱟᱹᱭᱠᱟᱹᱣ ᱫᱟ ᱛᱚ ᱚᱱᱟ ᱦᱤᱥᱟᱹᱵ ᱛᱚ ᱩᱱᱠᱩ ᱯᱟᱥᱮ ᱚᱱᱟ ᱯᱚᱭᱥᱟ ᱠᱚ ᱰᱤᱢᱟᱱᱰ ᱠᱚ ᱫᱚᱦᱚᱭᱮᱫ ᱠᱟᱱᱟ ᱵᱚᱞᱮ ᱡᱟᱦᱟᱸ ᱠᱚᱨᱮ ᱫᱚ ᱯᱟᱥᱮᱡ, ᱤᱧᱟᱹᱜ ᱢᱚᱱ ᱫᱚ ᱱᱚᱟᱭ ᱢᱮᱱᱫᱟ, ᱟᱵᱟᱨ ᱥᱟᱪᱟᱭ ᱪᱮᱫ ᱠᱟᱱᱟ ᱚᱱᱟ ᱫᱚ ᱮᱱᱛᱮᱫ
ᱩ ᱦᱩᱸ,
ᱦᱳᱴᱮᱞ ᱨᱮ ᱠᱩᱞᱤ ᱠᱚ ᱦᱩᱭᱩᱜᱼᱟ, ᱛᱚᱵᱮᱜᱮ ᱵᱩᱡᱩᱜᱼᱟ᱾
ᱦᱩ ᱛᱚ ᱚᱱᱠᱟ ᱛᱚᱵᱮ
ᱢᱟᱹᱡᱷᱤ ᱠᱚ ᱢᱟᱹᱡᱷᱤ ᱯᱟᱨᱟᱱᱤᱠ ᱠᱚ, ᱚᱠᱚᱭ ᱠᱚ ᱢᱮᱱᱟᱜ ᱠᱚ ᱱᱮᱛᱟᱨ ᱢᱟᱱᱮ ᱟᱞᱮ ᱟᱹᱛᱩ ᱨᱮᱫᱚ, ᱢᱟᱱᱮ ᱜᱳᱰᱮᱛ ᱫᱚ ᱮᱠᱟ ᱟᱡ ᱮᱠᱞᱟ ᱜᱮ ᱛᱟᱦᱮᱸᱱᱟ᱾ ᱛᱟᱨᱯᱚᱨᱮ ᱮᱴᱟᱜ ᱢᱟᱺᱡᱷᱤ ᱫᱚᱭ, ᱠᱟᱹᱢᱤ ᱜᱮᱭᱟ ᱠᱚᱭᱮᱠᱴᱤ ᱢᱟᱱᱮ᱾ ᱟᱹᱰᱤ ᱡᱳᱨ ᱯᱷᱳᱱᱮ ᱞᱮᱠᱷᱟᱱ, ᱛᱟᱨᱯᱚᱨᱮ ᱛᱮ ᱤᱭᱟᱹ ᱞᱮᱠᱷᱟᱱ᱾ ᱢᱟᱱᱮ ᱜᱷᱟᱱᱮ ᱜᱷᱟᱱᱮ ᱠᱚᱞ ᱞᱮᱠᱷᱟᱱ, ᱩᱱᱤ ᱛᱟᱨᱯᱚᱨ ᱚᱱᱟ ᱪᱮᱛᱟᱱ ᱨᱮᱥᱯᱚᱱᱥ ᱵᱟ ᱡᱟᱦᱟᱱᱟᱜ ᱠᱟᱹᱢᱤᱭ ᱮᱦᱚᱵᱟ ᱾ ᱟᱨ ᱵᱟᱝᱠᱷᱟᱱ ᱫᱚ ᱠᱳᱱᱳ, ᱧᱮᱞ ᱵᱟᱝ ᱧᱮᱞ ᱧᱟᱢᱚᱜ ᱠᱟᱱᱟ, ᱩᱱᱤ ᱥᱩᱨ ᱵᱟᱭ ᱥᱩᱨᱩᱜᱼᱟ᱾ ᱟᱭᱟᱜ ᱠᱟᱹᱢᱤ ᱵᱟᱭ ᱠᱟᱹᱢᱤᱭᱟ᱾
ᱦᱳᱭ ᱛᱚ ᱱᱚᱶᱟ ᱫᱚ ᱩᱱᱤᱭᱟᱜ ᱠᱟᱢᱡᱩᱨᱤ ᱠᱟᱱᱟ ᱟᱨ ᱚᱱᱟ ᱫᱚ ᱾ ᱟᱯᱮ ᱟᱛᱳ ᱨᱮᱱ ᱦᱚᱲ ᱮᱱᱛᱮᱫ ᱪᱮᱫ ᱞᱮᱠᱟ ᱩᱱᱤ ᱯᱮ ᱥᱮᱫᱟᱭ ᱠᱷᱚᱡ ᱪᱮᱫ ᱞᱮᱠᱟ ᱠᱚ ᱪᱟᱞᱟᱣ ᱵᱟᱱᱟᱣ ᱟᱹᱜᱩᱣ ᱠᱟᱜᱼᱟ ᱚᱱᱟ ᱦᱤᱥᱟᱹᱵ ᱛᱮ᱾ ᱛᱮᱜᱮ ᱡᱩᱫᱤ ᱥᱮᱫᱟᱭ ᱠᱷᱚᱡ ᱜᱮ ᱰᱷᱤᱞᱟᱹ ᱰᱷᱩᱞᱩ ᱢᱮᱱᱟᱜᱼᱟ, ᱛᱚᱵᱮ ᱫᱚ ᱟᱪᱟᱱᱚᱠ ᱫᱚ ᱟᱯᱮ ᱫᱚ ᱮᱱᱛᱮᱫ ᱱᱤᱛᱚᱜ ᱫᱚ ᱵᱟᱯᱮ ᱴᱟᱭᱤᱴ ᱫᱟᱲᱮᱜᱼᱟ, ᱪᱮᱫᱟᱜ ᱡᱮ ᱦᱟᱯᱲᱟᱢ ᱠᱷᱚᱡ ᱜᱮ ᱚᱱᱠᱟ ᱡᱩᱫᱤ ᱰᱷᱤᱞᱟᱹᱣ, ᱰᱷᱟᱞᱟᱣ ᱠᱟᱛᱮ ᱯᱮ ᱟᱹᱜᱩᱣ ᱠᱟᱫ-ᱟ ᱛᱚ ᱱᱤᱛ ᱫᱚ᱾ ᱡᱟᱦᱟᱸᱭ ᱢᱟᱺᱡᱷᱤ ᱵᱮᱱᱟᱣ ᱠᱟᱱᱟ, ᱡᱟᱦᱟᱸᱭ ᱢᱟᱺᱡᱷᱤ ᱯᱮ ᱫᱚᱦᱚ ᱠᱟᱹᱫᱮᱭᱟ ᱩᱱᱤ ᱡᱩᱫᱤ ᱩᱱᱤᱨᱮᱱ ᱡᱟᱦᱟᱸᱭ ᱩᱱᱤ, ᱠᱷᱚᱱ ᱞᱟᱦᱟ ᱢᱟᱺᱡᱷᱤ ᱛᱮᱦᱮᱸ ᱠᱟᱱ ᱩᱱᱤᱭᱟᱜ ᱦᱚᱸ, ᱛᱷᱚᱲᱟ ᱜᱟᱱ ᱨᱮᱦᱚᱸ ᱾ ᱵᱤᱪᱟᱹᱨ ᱨᱮ ᱡᱩᱫᱤ ᱵᱟᱭ ᱪᱟᱞᱟᱣ ᱵᱟᱲᱟᱣ ᱠᱟᱱᱟ, ᱥᱮ ᱵᱤᱪᱟᱹᱨ ᱟᱪᱟᱨ ᱠᱚᱨᱮ ᱥᱮ ᱡᱟᱦᱟᱱᱟᱜ ᱤᱭᱟᱹ ᱠᱚᱨᱮ ᱜᱮ ᱛᱚᱵᱮ ᱫᱚ ᱩᱱᱤ ᱫᱚ, ᱚᱠᱟ ᱞᱮᱠᱟ ᱢᱟᱺᱡᱷᱤ ᱫᱚ ᱩᱱᱤ ᱫᱚ, ᱧᱩᱛᱩᱢ ᱠᱷᱟᱹᱞᱤ ᱢᱟᱺᱡᱷᱤ ᱛᱮᱦᱮᱱᱟ᱾ ᱟᱨ ᱵᱤᱪᱟᱹᱨ ᱨᱮᱫᱚ ᱮᱱᱛᱮᱱ ᱧᱩᱛᱩᱢ ᱛᱚ ᱩᱱᱤ ᱢᱟᱺᱡᱷᱤ, ᱟᱨ ᱮᱴᱟᱜ ᱦᱚᱲ ᱵᱤᱪᱟᱹᱨ ᱦᱩᱭᱩᱜᱼᱟ᱾
ᱦᱩᱸ
ᱢᱟᱺᱡᱷᱤ ᱵᱟᱱᱟᱣ ᱠᱟᱛᱮᱫ ᱦᱚᱸ, ᱢᱤᱫᱴᱮᱱ ᱩᱱᱤ ᱮᱱᱛᱮᱫ ᱵᱟᱲᱟᱭ ᱫᱟᱨᱠᱟᱨ᱾
ᱜᱚᱝᱠᱮ ᱛᱚᱵᱮ ᱟᱹᱞᱤᱧᱟᱜ ᱵᱚᱦᱚᱜ ᱤᱭᱟᱹᱨᱮ, ᱢᱟᱱᱮ ᱢᱚᱱᱮ ᱨᱮ ᱢᱤᱫᱴᱮᱱ ᱠᱩᱠᱞᱤ ᱦᱤᱡᱩᱜ ᱠᱟᱱᱟ ᱡᱮ? ᱟᱵᱩ ᱟᱛᱩ ᱵᱟ ᱛᱤᱱᱟᱹᱜ ᱢᱤᱫᱴᱮᱜ ᱡᱟᱞᱟ ᱯᱟᱨᱜᱟᱱᱟ ᱫᱩᱲᱩᱵ ᱴᱷᱟᱶ ᱠᱟᱛᱮᱫ᱾ ᱛᱤᱱᱟᱹᱜ ᱢᱟᱺᱡᱷᱤ ᱢᱮᱱᱟᱜ ᱠᱚᱣᱟ, ᱟᱹᱛᱳ ᱟᱛᱳ ᱟᱠᱚᱣᱟᱜ
ᱦᱮᱸ,
ᱡᱟ ᱥᱟᱶᱛᱟ ᱥᱚᱢᱟᱡᱽ ᱨᱮᱭᱟᱜ ᱞᱟᱠᱪᱟᱨ, ᱚᱱᱟ ᱠᱚ ᱡᱩᱫᱤ ᱵᱚᱱ ᱵᱟᱲᱟᱭ ᱪᱩ ᱞᱮᱠᱷᱟᱱ᱾ ᱵᱟ ᱩᱱᱠᱩ ᱫᱩᱨᱩᱜ ᱠᱟᱛᱮᱫ ᱡᱩᱫᱤ, ᱵᱚᱱ ᱜᱟᱞᱢᱟᱨᱟᱣ ᱞᱮᱠᱷᱟᱱ ᱛᱚᱵᱮ ᱪᱮᱫ ᱞᱮᱠᱟ ᱠᱟ ᱢᱚᱱᱮᱜᱼᱟ ᱢᱟᱱᱮ ᱩᱱᱠᱩ ᱠᱚ ᱞᱟᱹᱭ ᱠᱚ, ᱞᱟᱜᱟᱜᱼᱟ ᱡᱮ ᱱᱚᱣᱟ ᱴᱟᱜ ᱱᱚᱣᱟ, ᱯᱮ ᱵᱟᱹᱲᱤᱡ ᱯᱮ ᱠᱟᱹᱢᱤᱭᱮᱫᱟ ᱟᱯᱮ᱾ ᱟᱛᱳ ᱨᱮᱱᱟᱜ ᱦᱟᱞᱪᱟᱞ ᱪᱮᱫ ᱞᱮᱠᱟ ᱟᱨ ᱪᱮᱫ ᱞᱮᱠᱟ ᱟᱯᱮ, ᱥᱚᱢᱢᱟᱱ ᱯᱮ ᱧᱟᱢ ᱫᱟ ᱥᱮ ᱵᱟᱝ? ᱛᱟᱨᱯᱚᱨᱮ ᱮᱴᱟᱜ ᱮᱴᱟᱜ ᱠᱚ, ᱛᱟᱨᱯᱚᱨᱮ ᱩᱱᱠᱚ ᱚᱱᱟ ᱤᱫᱤ ᱠᱟᱛᱮ ᱡᱩᱫᱤ ᱥᱟᱸᱫᱮᱥ ᱮᱢ ᱞᱮᱠᱷᱟᱱ
ᱟᱹᱰᱤ ᱵᱷᱟᱹᱜᱮ ᱱᱚᱣᱟ ᱫᱚ, ᱟᱹᱰᱤ ᱢᱚᱸᱡᱽ ᱠᱟᱛᱷᱟ ᱠᱟᱱᱟ ᱟᱨ ᱱᱚᱣᱟ ᱠᱟᱛᱷᱟ ᱡᱩᱫᱤ ᱥᱟᱹᱨᱤ ᱜᱮ ᱡᱩᱫᱤ ᱱᱚᱝᱠᱟ ᱜᱮ ᱡᱩᱫᱤ ᱯᱨᱚᱛᱮᱠ ᱟᱛᱳ ᱨᱮ ᱡᱚᱛᱚ ᱢᱟᱺᱡᱷᱤ ᱢᱤᱫᱴᱷᱮᱱ ᱵᱤᱪᱟᱹᱨ ᱫᱩᱲᱩᱵ ᱠᱟᱛᱮᱫ ᱟᱨ ᱡᱩᱫᱤ ᱠᱩ ᱞᱟᱹᱭ ᱠᱚ ᱠᱷᱟᱡ ᱠᱤ ᱟᱯᱮ ᱱᱚᱝᱠᱟ ᱟᱯᱮᱭᱟᱜ ᱡᱟᱦᱟᱸ ᱦᱟᱠᱫᱟᱨ ᱢᱮᱱᱟᱜ ᱯᱮᱭᱟ ᱾ ᱟᱯᱮ ᱡᱟᱦᱟᱸ ᱢᱮᱱᱟᱜ ᱯᱮᱭᱟ ᱚᱱᱟ ᱯᱮ ᱧᱟᱢᱮᱫ ᱠᱟᱱᱟ ᱥᱮ ᱯᱮ ᱧᱟᱢᱟ ᱟᱨ ᱚᱱᱟ ᱦᱤᱥᱟᱹᱵᱽ ᱛᱮ ᱟᱯᱮ ᱤᱭᱩᱱᱤᱴᱤ ᱩᱱᱠᱩ ᱢᱟᱺᱡᱷᱤ ᱠᱚᱣᱟᱜ ᱤᱭᱩᱱᱤᱴᱤᱜ ᱵᱮᱱᱟᱣ ᱠᱚᱜ ᱛᱟᱠᱚᱣᱟ ᱥᱮ ᱢᱤᱫᱴᱮᱱ ᱜᱩᱨᱩᱯ ᱵᱟᱱᱟᱣ ᱠᱮᱭᱟ ᱯᱷᱮᱥᱵᱩᱠ ᱥᱳᱥᱟᱞ ᱢᱤᱰᱤᱭᱟ ᱜᱩᱨᱩᱯ ᱨᱮ ᱢᱮᱥᱮᱡᱽ ᱡᱚᱝ ᱠᱚᱜᱼᱟ ᱠᱤ
ᱯᱷᱟᱞᱱᱟ ᱫᱚ ᱯᱷᱟᱞᱱᱟ ᱡᱟᱭᱜᱟ ᱨᱮᱱᱟᱜ ᱱᱚᱝᱠᱟ ᱱᱚᱝᱠᱟ ᱛᱚ ᱩᱱᱠᱩ ᱜᱚᱴᱟ ᱫᱤᱥᱚᱢ ᱨᱮᱱ ᱦᱚᱲ ᱩᱱᱠᱩ ᱵᱤᱪᱟᱹᱨ ᱠᱟᱛᱮᱫ ᱠᱚ ᱥᱟᱥᱚᱱ ᱫᱟᱲᱮ ᱠᱮᱠᱚᱣᱟ ᱾
ᱪᱮᱫᱟᱜ ᱡᱮ ᱡᱚᱛᱚ ᱫᱤᱥᱚᱢ ᱨᱮᱱ ᱢᱟᱺᱡᱷᱤ ᱡᱩᱫᱤ ᱠᱚ ᱢᱤᱞᱟᱹᱣ ᱞᱮᱱᱠᱷᱟᱱ ᱾ ᱛᱚ ᱚᱵᱚᱥᱥᱳᱭ ᱜᱮᱭᱟ ᱜᱚᱴᱟ ᱟᱛᱚ ᱟᱛᱚ ᱯᱟᱲᱟ ᱨᱮ ᱱᱚᱝᱠᱟ ᱟᱭᱢᱟ ᱠᱟᱹᱴᱤᱡ ᱠᱤᱪᱷᱩ ᱜᱟᱱ ᱜᱷᱟᱴᱱᱟ ᱦᱤᱡᱩᱜ ᱠᱟᱱᱟ ᱟᱛᱚ ᱨᱮᱭᱟᱜ ᱠᱚ ᱾ ᱢᱟᱱᱮ ᱱᱤᱛᱚᱜ ᱵᱚᱱ ᱧᱮᱞ ᱧᱟᱢᱮᱫ ᱠᱟᱱᱟ ᱡᱮ ᱟᱜᱟᱨ ᱟᱭᱢᱟ ᱡᱟᱭᱜᱟ ᱨᱮ ᱱᱤᱛᱚᱜ ᱟᱵᱚᱣᱟᱜ ᱤᱭᱩᱱᱤᱴᱤ ᱜᱮ ᱵᱟᱹᱱᱩᱜ ᱛᱟᱵᱚᱱᱟ ᱟᱵᱚ ᱟᱹᱫᱤᱵᱟᱹᱥᱤᱭᱟᱜ ᱡᱩᱫᱤ ᱵᱚᱱ ᱧᱮᱞᱟ ᱟᱵᱚ ᱦᱚᱲᱟᱜ ᱾ ᱟᱵᱚᱣᱟᱜ ᱵᱟᱹᱱᱩᱜᱼᱟ ᱪᱮᱫᱟᱜ ᱡᱮ ᱡᱟᱦᱟᱸᱭ ᱵᱟᱨ ᱦᱚᱲᱤᱧ ᱧᱮᱞᱮᱫ ᱠᱚᱣᱟ ᱠᱤ ᱥᱟᱯᱳᱨᱴ ᱩᱰᱩᱠ ᱟᱠᱟᱱᱟ ᱠᱚ ᱠᱤ ᱦᱟᱺᱰᱤ ᱯᱟᱹᱣᱨᱟᱹ ᱟᱠᱷᱨᱤᱧ ᱥᱮᱻ ᱢᱮᱞᱟ ᱴᱷᱮᱞᱟ ᱚᱱᱟ ᱠᱚ ᱾ ᱧᱤᱫᱟᱹ ᱡᱟᱛᱨᱟ ᱯᱟᱛᱟ ᱚᱱᱟ ᱠᱚ ᱵᱚᱱᱫ ᱨᱮᱭᱟᱜ ᱠᱚ ᱠᱩᱨᱩᱢᱩᱴᱩᱭᱮᱫᱟ ᱚᱱᱟ ᱨᱮ ᱾ ᱢᱤᱫ ᱵᱟᱨ ᱢᱟᱺᱡᱷᱤ ᱠᱚᱠᱚ ᱦᱤᱡᱩᱜ ᱠᱟᱛᱮᱫ ᱠᱚ ᱢᱮᱱ ᱮᱫᱟ ᱱᱚᱣᱟ ᱠᱚᱫᱚ ᱵᱟᱞᱮ ᱵᱚᱱᱫᱚᱭᱟ ᱾ ᱱᱤᱭᱟᱹ ᱠᱚ ᱡᱤᱱᱤᱥ ᱫᱚ ᱢᱚᱸᱡᱽ ᱜᱮ ᱟᱵᱚᱣᱟᱜ ᱠᱟᱞᱪᱟᱨ ᱠᱟᱱᱟ ᱵᱚᱞᱮ ᱟᱫᱚ ᱦᱟᱺᱰᱤ ᱟᱹᱠᱷᱨᱤᱧ ᱢᱚᱛᱞᱚᱵ ᱛᱮ ᱵᱚᱞᱮ ᱛᱟᱞᱟ ᱧᱤᱫᱟᱹ ᱜᱚᱜᱚ ᱵᱤᱴᱤ ᱠᱚᱠᱚ ᱟᱹᱠᱷᱨᱤᱧᱮᱫ ᱢᱮᱞᱟ ᱴᱮᱞᱟ ᱨᱮ ᱚᱱᱟ ᱵᱚᱞᱮ ᱢᱤᱫᱴᱮᱱ ᱛᱷᱚᱲᱟ ᱫᱩᱠ ᱨᱮᱭᱟᱜ ᱠᱟᱛᱷᱟ ᱫᱚ ᱵᱚᱞᱮ ᱾
ᱦᱩᱸ
ᱛᱚ ᱚᱱᱟ ᱠᱚ ᱛᱷᱚᱲᱟ ᱵᱟᱝ ᱵᱷᱟᱜᱮ ᱠᱟᱱᱟ ᱾ ᱦᱳᱭ ᱛᱚ ᱚᱠᱟ ᱞᱮᱠᱟ ᱵᱮᱱ ᱦᱩᱫᱤᱥᱚᱜ ᱠᱟᱱᱟ ᱱᱚᱣᱟ ᱵᱟᱵᱚᱛ ᱛᱮ ᱵᱚᱞᱮ ᱦᱟᱺᱰᱤ ᱯᱟᱹᱨᱣᱟᱹ ᱟᱵᱚᱣᱟᱜ
ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱟ ᱾ ᱟᱫᱚ ᱧᱮᱞ ᱧᱟᱢ ᱠᱟᱱᱟ ᱦᱚᱸᱜ ᱱᱚᱣᱟ ᱡᱮ ᱯᱨᱳᱜᱨᱟᱢ ᱠᱚᱨᱮ ᱠᱚ ᱥᱟᱨᱟ ᱧᱤᱫᱟᱹ ᱰᱤᱡᱮ ᱮᱱᱮᱡ ᱞᱟᱜᱽᱲᱮ ᱨᱮᱠᱚ ᱵᱮᱥᱛᱚ ᱠᱚ ᱛᱟᱦᱮᱱ ᱠᱟᱱᱟ ᱢᱟᱹᱭ ᱵᱟᱹᱵᱩ ᱛᱟᱠᱚ ᱦᱚᱸ ᱥᱟᱶᱛᱮ ᱟᱵᱚᱨᱮᱱ ᱢᱟᱺᱡᱷᱤ ᱵᱟ ᱟᱛᱳ ᱨᱮᱱ ᱛᱤᱱᱟᱹᱜ ᱦᱟᱨᱟᱢ ᱵᱩᱰᱷᱟᱹᱭ ᱢᱮᱱᱟᱜ ᱠᱚᱣᱟ ᱩᱱᱠᱩ ᱦᱚᱸ ᱥᱟᱶᱛᱮᱠᱚ ᱛᱟᱦᱮᱱ ᱠᱟᱱᱟ ᱠᱤᱱᱛᱩ ᱵᱟᱝᱠᱚ ᱵᱩᱡᱽ ᱫᱟᱲᱮᱭᱟᱜ ᱠᱟᱱᱟ ᱡᱮ ᱱᱚᱣᱟ ᱫᱚ ᱢᱤᱫᱴᱟᱹᱝ ᱵᱟᱹᱲᱤᱡ ᱡᱤᱱᱤᱥ ᱠᱟᱱᱟ ᱾ ᱟᱨ ᱥᱟᱶᱛᱮ ᱢᱟᱺᱡᱷᱤ ᱵᱟᱵᱟ ᱠᱚ ᱞᱟᱹᱭ ᱦᱩᱭᱩᱜ ᱠᱟᱱᱟ ᱟᱫᱚ ᱩᱱᱠᱩ ᱞᱟᱹᱭ ᱨᱮᱦᱚᱸ ᱩᱱᱠᱩ ᱣᱟᱜ ᱚᱠᱟᱴᱟᱜ ᱢᱚᱛᱟᱢᱚᱛ, ᱢᱟᱱᱮ ᱵᱟᱹᱲᱤᱡ ᱢᱚᱛᱟᱢᱚᱛ ᱛᱟᱦᱮᱱ ᱨᱮᱦᱚᱸ ᱟᱠᱚ ᱠᱚ ᱵᱟᱠᱚ ᱥᱚᱫᱚᱨᱚᱜ ᱠᱟᱱᱟ ᱾
ᱦᱳᱭ ᱦᱳᱭ ᱾
ᱟᱨ ᱱᱮᱛᱟᱨ ᱠᱟᱛᱮᱫ ᱢᱟᱱᱮ ᱟᱵᱚᱣᱟᱜ ᱦᱩᱫᱤᱥ ᱪᱮᱫ ᱞᱮᱠᱟ ᱪᱚ ᱛᱷᱚᱲᱟ ᱜᱟᱱ ᱰᱮᱵᱷᱞᱚᱯᱚᱜ ᱠᱟᱱᱟ ᱥᱮ ᱰᱮᱵᱷᱞᱚᱯ ᱠᱷᱚᱡ ᱦᱚᱸ ᱵᱟᱝ ᱵᱩᱡᱩᱜ ᱠᱟᱱᱟ ᱵᱚᱞᱮ ᱟᱵᱚ ᱞᱟᱦᱟ ᱥᱮᱫ ᱵᱚᱱ ᱪᱟᱞᱟᱜ ᱠᱟᱱᱟ ᱥᱮ ᱟᱨᱜᱮ ᱛᱟᱭᱱᱚᱢ ᱥᱮᱫ ᱵᱚᱱ ᱪᱟᱞᱟᱜ ᱠᱟᱱᱟ ᱾ ᱚᱱᱟ ᱵᱟᱝ ᱵᱩᱡᱷᱟᱹᱜ ᱠᱟᱱᱟ, ᱪᱮᱫᱟᱜ ᱡᱮ ᱟᱢ ᱧᱮᱞ ᱢᱮᱥᱮ ᱡᱟᱦᱟᱸ ᱡᱤᱱᱤᱥ ᱨᱮᱜᱮ ᱡᱟᱦᱟᱸ ᱟᱛᱳ ᱨᱮᱜᱮ ᱟᱪᱟᱨ ᱵᱤᱪᱟᱨ ᱦᱩᱭᱩᱜ ᱛᱟᱦᱮᱱᱟ ᱞᱟᱹᱲᱦᱟᱹᱭ ᱛᱟᱯᱟᱢ ᱡᱟᱦᱟᱱᱟᱜ ᱜᱮ ᱦᱳᱭ ᱮᱱᱟ ᱡᱩᱫᱤ ᱢᱤᱫᱴᱮᱱ ᱨᱮᱸᱜᱮᱡ ᱦᱚᱲ ᱟᱨ ᱢᱤᱫᱴᱮᱱ ᱠᱤᱥᱟᱹᱬ ᱦᱚᱲᱠᱤᱱ ᱡᱟᱦᱱᱟᱜ ᱩᱱᱠᱤᱱᱟᱜᱼᱼ ᱞᱟᱹᱲᱦᱟᱹᱭ ᱥᱮ ᱛᱟᱯᱟᱢ ᱦᱩᱭ ᱠᱟᱱᱟ ᱛᱚ ᱚᱱᱟ ᱟᱹᱛᱳ ᱨᱮᱱ ᱢᱟᱺᱡᱷᱤ ᱡᱩᱫᱤ ᱵᱤᱪᱟᱹᱨᱮᱫ ᱠᱟᱱᱟ᱾ ᱛᱚ ᱩᱱᱤ ᱫᱚ ᱠᱤᱥᱟᱹᱬ ᱯᱟᱦᱴᱟ ᱜᱮ ᱦᱟᱸᱜ ᱦᱟᱛᱟᱣᱮᱫ ᱠᱟᱱᱟ ᱩᱱᱤᱜᱮᱭ ᱥᱟᱯᱳᱴᱟ ᱦᱟᱸᱜ ᱩᱱᱤᱼᱼ ᱨᱮᱸᱜᱮᱡ ᱦᱚᱲ ᱜᱮ ᱦᱟᱸᱜ ᱱᱟᱦᱟᱜ ᱩᱱᱤ ᱞᱟᱛᱟᱨ ᱥᱮᱫ ᱫᱚᱭ ᱧᱩᱨᱩᱜ ᱨᱮᱱᱟᱜ ᱠᱩᱨᱩ ᱢᱩᱴᱩᱭᱟ᱾ ᱪᱮᱫᱟᱜ ᱡᱮ ᱩᱱᱤ ᱚᱱᱛᱮ ᱠᱷᱚᱡ ᱫᱚ ᱦᱟᱸᱜ ᱵᱟᱭ ᱧᱟᱢᱟ ᱪᱮᱫ ᱦᱚᱸ ᱟᱨ ᱱᱟᱛᱮ ᱡᱚᱠᱷᱚᱡ ᱡᱩᱫᱤᱼᱼ ᱵᱤᱪᱟᱹᱨᱮᱫ ᱠᱟᱱ ᱛᱟᱭᱟ ᱛᱚ ᱱᱚᱛᱮ ᱠᱷᱚᱡ ᱫᱚ ᱦᱟᱸᱜ ᱟᱹᱰᱤᱜᱟᱱ ᱢᱟᱹᱱ ᱥᱚᱱᱢᱟᱹᱱᱮ ᱧᱟᱢᱟ᱾ ᱦᱮᱸ ᱱᱚᱝᱠᱟ ᱦᱚᱸ ᱧᱮᱞᱚᱜ ᱠᱟᱱ ᱜᱮᱭᱟ ᱟᱫᱚ, ᱢᱤᱫᱴᱮᱱ ᱚᱱᱟᱜᱮ ᱦᱩᱫᱤᱥ ᱨᱮᱭᱟᱜ ᱠᱟᱛᱷᱟ ᱦᱩᱭᱩᱜ ᱠᱟᱱᱟ᱾
ᱟᱹᱰᱤ ᱟᱹᱰᱤ ᱥᱟᱨᱦᱟᱣ ᱜᱚᱢᱠᱮ ᱱᱤᱛᱚᱜ ᱫᱚ ᱚᱠᱛᱚ ᱦᱩᱭᱩᱜ ᱠᱟᱱ ᱛᱟᱞᱟᱝᱼᱟ ᱛᱚ ᱚᱼᱝᱠᱮ ᱥᱟᱹᱜᱩᱱ ᱧᱤᱫᱟᱹ ᱛᱚᱵᱮ ᱛᱮᱦᱮᱧ ᱞᱮᱠᱟ ᱫᱚ᱾
ᱛᱟᱞᱟᱝ ᱟ ᱱᱮᱴᱚᱣᱟᱨᱠ ᱛᱷᱚᱲᱟ ᱜᱟᱱ ᱜᱮᱫᱚᱜ ᱠᱟᱱᱟ ᱯᱟᱥᱮᱱᱼᱼ ᱛᱷᱚᱲᱟ ᱜᱟᱱ ᱥᱟᱨᱵᱷᱟᱨ ᱤᱥᱩ ᱦᱤᱡᱩᱜ ᱠᱟᱱᱟ ᱛᱚ ᱚᱱᱟ ᱤᱭᱟᱹᱛᱮ ᱛᱷᱚᱲᱟᱜᱟᱱ ᱵᱟᱝ ᱟᱸᱡᱚᱢᱚᱜ ᱠᱟᱱᱟ᱾ ᱮᱥᱮ ᱵᱤ ᱮᱜᱟᱨᱚ ᱢᱤᱱᱤᱴ, ᱢᱤᱫᱴ ᱵᱟᱨᱚ ᱢᱤᱱᱤᱴ ᱨᱮ ᱚᱴᱳᱢᱮᱴᱤᱠ ᱠᱚᱞ ᱠᱟᱴᱟᱜ ᱛᱟᱞᱟᱝᱟ ᱛᱚᱼᱼ ᱟᱨᱦᱚᱸ ᱛᱚᱵᱮ ᱱᱮᱠᱥ ᱠᱚᱞ ᱨᱮᱞᱟᱝ ᱧᱟᱯᱟᱢᱟ ᱦᱟᱸᱜ ᱛᱚᱵᱮ ᱢᱟ ᱛᱚᱵᱮ ᱡᱚᱦᱟᱨ ᱜᱮ ᱟᱨᱦᱚᱸ ᱚᱱᱠᱟᱜᱮ ᱢᱮᱥᱮᱡᱽ ᱠᱟᱛᱮᱼᱼ ᱦᱟᱞᱟᱝ ᱧᱟᱯᱟᱢᱮᱱ ᱜᱮ ᱜᱩᱨᱩᱯ ᱨᱮ ᱢᱮᱥᱮᱡᱽ ᱠᱟᱛᱮᱫ ᱦᱮᱸ ᱢᱟ ᱡᱚᱦᱟᱨ ᱜᱮᱼᱼ
ᱦᱮᱸ ᱴᱷᱤᱠ ᱜᱮᱭᱟ ᱜᱚᱝᱠᱮ